ᱦᱮᱞᱳ ᱦᱮᱸ ᱜᱚᱝᱠᱮ ᱡᱚᱦᱟᱨ ᱜᱮ
ᱟᱪᱪᱷᱟ ᱜᱚᱢᱠᱮ ᱟᱸᱡᱚᱢᱚᱜ ᱠᱟᱱᱟ ᱛᱚ
ᱦᱳᱭ ᱜᱚᱝᱠᱮ ᱟᱸᱡᱚᱢᱚᱜ ᱠᱟᱱᱟ
ᱟᱨ ᱪᱮᱫ ᱠᱚ ᱪᱤᱠᱟᱹ ᱦᱩᱭᱩᱜ ᱠᱟᱱᱟ ᱱᱤᱛ ᱦᱟᱹᱵᱤᱡ ᱫᱚ
ᱟᱪᱪᱷᱟ ᱜᱚᱝᱠᱮ ᱱᱤᱛ ᱱᱚᱜᱼᱚᱭ ᱛᱚ ᱵᱟᱨᱦᱮᱥᱮᱫ ᱵᱟᱨᱦᱮ ᱥᱮᱫ ᱞᱤᱧ ᱩᱰᱩᱠ ᱠᱟᱱᱟ
ᱟᱪᱪᱷᱟ ᱛᱟᱦᱚᱞᱮ ᱜᱚᱝᱠᱮ ᱵᱩᱨᱩᱵᱚᱸᱜᱟ ᱠᱷᱚᱱ ᱫᱚᱵᱤᱱ ᱨᱩᱣᱟᱹᱲ ᱦᱮᱡ ᱮᱱᱟ?
ᱦᱳᱭ ᱜᱚᱢᱠᱮ ᱡᱚᱠᱷᱚᱱ ᱞᱤᱧ ᱨᱩᱣᱟᱹᱲ ᱦᱮᱡ ᱮᱱᱟ᱾
ᱟᱪᱪᱷᱟ ᱟᱫᱚ ᱜᱚᱢᱠᱮ ᱮᱸ ᱚᱠᱟᱞᱮᱠᱟ ᱠᱚ ᱦᱚᱲ ᱠᱟᱱᱟ ᱧᱮᱧᱮᱞ ᱦᱚᱲ ᱠᱚ ᱪᱟᱞᱟᱣ ᱟᱠᱟᱱ ᱫᱚ ᱫᱚᱢᱮ ᱛᱚ ᱫᱟᱜ ᱡᱟᱹᱲᱤ ᱠᱮᱫᱟᱭ ᱛᱮᱦᱮᱧ ᱫᱚ ᱥᱮ ᱪᱮᱫ?
ᱦᱳᱭ ᱜᱚᱢᱠᱮ ᱦᱳᱭ ᱦᱳᱭ ᱫᱟᱜ ᱫᱟᱜ ᱡᱟᱹᱲᱤ ᱠᱮᱫ ᱜᱮᱭᱟ᱾
ᱟᱪᱪᱷᱟ᱾
ᱦᱚᱲ ᱦᱚᱸ ᱜᱚᱝᱠᱮ ᱚᱱ ᱦᱚᱲ ᱠᱟᱱ ᱜᱮᱭᱟ ᱠᱚ ᱰᱷᱮᱨ ᱜᱮ
ᱚ ᱟᱫᱚ ᱜᱚᱝᱠᱮ ᱟᱵᱤᱱ ᱵᱤᱱ ᱪᱟᱞᱟᱣᱱᱟ ᱡᱮ ᱚᱠᱟᱞᱮᱠᱟ ᱵᱤᱱ ᱵᱩᱡ ᱠᱮᱫᱟ ᱚᱸᱰᱮ ᱪᱟᱞᱟᱣ ᱠᱟᱛᱮᱜ ᱥᱮ ᱦᱟᱯᱮᱱ ᱫᱤᱱᱨᱮ ᱡᱟᱦᱟᱸᱭ ᱠᱚ ᱪᱟᱞᱟᱜ ᱢᱟ ᱚᱱᱮ ᱚᱱᱠᱟ ᱠᱟᱹᱴᱤᱡ ᱫᱤᱥᱦᱩᱫᱤᱥ ᱵᱤᱱ ᱮᱢ ᱞᱮᱠᱷᱟᱱᱡ ᱟᱹᱰᱤ ᱱᱟᱯᱟᱭ ᱠᱚᱜᱼᱟ
ᱟᱪᱪᱷᱟ ᱜᱚᱝᱠᱮ ᱟᱪᱪᱷᱟ ᱜᱚᱝᱠᱮ ᱚᱸᱰᱮ ᱪᱟᱞᱟᱣ ᱠᱟᱛᱮᱜ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱟᱹᱰᱤ ᱢᱚᱸᱡᱽ ᱞᱤᱧ ᱵᱩᱡᱷᱟᱹᱣ ᱠᱮᱫᱟ ᱦᱳᱭ ᱦᱳᱭ
ᱮᱠᱫᱚᱢ ᱢᱚᱱᱮ ᱡᱤᱣᱤ ᱞᱟᱲᱮᱡ ᱜᱚᱫ ᱮᱱ ᱛᱟᱵᱤᱱᱟ ᱚᱱᱮ ᱚᱱᱠᱟ ᱥᱮ ᱪᱮᱫ ᱵᱚᱸᱜᱟ ᱵᱩᱨᱩ ᱴᱷᱟᱶ ᱨᱮ ᱪᱟᱞᱟᱣ ᱞᱮᱱ ᱠᱷᱟᱱ ᱫᱚ ᱱᱚᱝᱠᱟ ᱜᱮ ᱵᱩᱡᱷᱟᱹᱼᱟ
ᱦᱳᱭ ᱦᱳᱭ ᱦᱳᱭ
ᱟᱨ ᱜᱚᱝᱠᱮ ᱛᱟᱦᱚᱞᱮ ᱵᱩᱨᱩ ᱫᱚᱵᱤᱱ ᱫᱮᱡ ᱞᱮᱱᱟ ᱥᱮ ᱵᱟᱝ?
ᱦᱳᱭ ᱜᱚᱝᱠᱮ ᱫᱮᱡ ᱞᱮᱱ ᱜᱮᱭᱟᱞᱤᱧ᱾ ᱫᱮᱡ ᱦᱚᱸ ᱜᱚᱢᱠᱮ ᱟᱫᱚ ᱥᱤᱲᱤ ᱠᱚ ᱵᱮᱱᱟᱣ ᱠᱟᱫᱟ ᱟᱫᱚ ᱫᱮᱡ ᱠᱚᱦᱚᱸ ᱢᱚᱸᱡᱽ ᱜᱮ ᱦᱩᱭᱱᱟ ᱫᱮᱡ ᱠᱚᱦᱚᱸ᱾ ᱢᱚᱡᱽ ᱛᱮᱜᱮ ᱫᱮᱡ ᱦᱩᱭᱱᱟ᱾
ᱱᱤᱭᱟᱹ ᱫᱷᱟᱣ ᱫᱚ ᱥᱤᱨᱤ ᱥᱤᱨᱤ ᱠᱚ ᱵᱮᱱᱟᱣ ᱠᱟᱫᱟ ᱵᱟᱝ? ᱟᱪᱪᱷᱟ ᱜᱚᱝᱠᱮ ᱮᱸᱥ ᱦᱟᱱᱮ ᱵᱚᱱ ᱮᱸ ᱩᱸ ᱯᱮ ᱥᱮᱨᱢᱟ ᱢᱟᱲᱟᱝ ᱵᱩᱱ ᱪᱟᱞᱟᱣ ᱞᱮᱱ ᱫᱚ᱾
ᱟᱪᱪᱷᱟ ᱦᱳᱭ ᱦᱳᱭ ᱪᱟᱞᱟᱣᱞᱮᱱᱟ ᱵᱚᱱ᱾
ᱩᱱ ᱚᱠᱛᱚ ᱫᱚ ᱥᱤᱨᱤ ᱠᱚᱫᱚ ᱵᱟᱝ ᱛᱟᱦᱮᱸ ᱠᱟᱱᱟ ᱛᱚ?
ᱦᱳᱭ ᱵᱟᱝ ᱛᱟᱦᱮᱸ ᱠᱟᱱᱟ᱾
ᱟᱪᱪᱷᱟ ᱱᱤᱭᱟᱹ ᱫᱷᱟᱣ ᱜᱮ ᱮᱸ ᱯᱩᱭᱞᱳ ᱠᱚ ᱵᱮᱱᱟᱣ ᱠᱮᱫᱟ ᱥᱤᱨᱤ ᱠᱚᱫᱚ ᱵᱟᱝ?
ᱦᱳᱭ ᱦᱳᱭ ᱦᱳᱭ ᱱᱤᱭᱟᱹ ᱵᱟᱨ ᱜᱮ ᱯᱳᱭᱞᱳ ᱠᱚ ᱵᱮᱱᱟᱣ ᱠᱮᱫᱟ᱾
ᱮᱠᱫᱚᱢ ᱟᱫᱟ ᱜᱚᱢᱠᱮ ᱱᱚᱜ ᱚᱭ ᱡᱮ ᱫᱟᱜ ᱡᱟᱹᱲᱤ ᱠᱮᱫᱟᱭ ᱫᱟᱜ ᱡᱟᱹᱲᱤ ᱠᱚᱫᱚ ᱧᱟᱢ ᱞᱮᱫ ᱵᱤᱱᱟᱭ ᱥᱮ ᱵᱟᱝ ᱟᱵᱤᱱ ᱫᱚ?
ᱦᱳᱭ ᱜᱚᱝᱠᱮ ᱫᱟᱜ ᱡᱟᱹᱲᱤ ᱠᱚᱦᱚᱭ ᱧᱟᱢ ᱞᱮᱫ ᱞᱤᱧ ᱜᱮᱭᱟ᱾
ᱟᱪᱪᱷᱟ᱾
ᱦᱳᱭ᱾
ᱟᱫᱚ ᱚᱠᱟᱞᱮᱠᱟ ᱚᱱᱟ ᱟᱹᱵᱤᱱ ᱪᱟᱞᱟᱣ ᱠᱟᱛᱮᱜ ᱡᱮ? ᱚᱠᱟᱞᱮᱠᱟ ᱚᱸᱰᱮ ᱵᱤᱱ ᱴᱨᱟᱵᱷᱮᱞ ᱠᱮᱫᱟ ᱥᱮ ᱛᱤᱱ ᱜᱷᱟᱹᱲᱤᱡ ᱵᱤᱱ ᱛᱟᱦᱮᱸ ᱠᱟᱱᱟ?
ᱟᱪᱪᱷᱟ ᱜᱚᱝᱠᱮ ᱚᱸᱰᱮ ᱫᱚ ᱰᱷᱮᱨ ᱜᱷᱟᱹᱲᱤᱡ ᱜᱮᱞᱤᱧ ᱛᱟᱦᱮᱸᱠᱟᱱᱟ᱾
ᱥᱟ ᱦᱟᱸ ᱚᱱᱟᱜᱮ ᱠᱟᱹᱴᱤᱡ ᱞᱟᱹᱭᱮᱫ ᱵᱤᱱ ᱥᱮ ᱥᱟᱨᱟᱫᱤᱱ ᱚᱸᱰᱮ ᱪᱟᱞᱟᱣ ᱠᱟᱛᱮᱜ ᱪᱮᱫ ᱠᱚᱵᱤᱱ ᱪᱤᱠᱟᱹ ᱠᱮᱫᱟ ᱟᱹᱵᱤᱱ?
ᱟᱪᱪᱷᱟ ᱟᱪᱪᱷᱟ ᱴᱷᱤᱠ ᱜᱮᱭᱟ᱾
ᱮᱠᱫᱚᱢ ᱜᱟᱢᱠᱮ᱾
ᱟᱪᱪᱷᱟ ᱜᱚᱝᱠᱮ ᱟᱹᱞᱤᱧ ᱦᱚᱸ ᱥᱮᱛᱟᱜ ᱨᱮᱜᱮᱞᱤᱧ ᱩᱸᱰᱩᱠ ᱞᱮᱱᱟ
ᱦᱳᱭ᱾
ᱦᱮᱸ ᱩᱸᱰᱩᱠ ᱠᱟᱛᱮᱜ ᱚᱝᱠᱚ ᱞᱤᱧ ᱛᱤᱭᱚᱜ ᱠᱮᱫᱟ ᱚᱱᱠᱟ ᱛᱤᱭᱚᱜ ᱠᱮᱫᱟᱞᱤᱧ ᱢᱚᱴᱟᱢᱩᱴᱤ᱾ ᱠᱤᱪᱷᱩ ᱜᱷᱚᱱᱴᱟ ᱠᱤᱪᱷᱩ ᱴᱟᱲᱟᱝ ᱯᱚᱨ ᱜᱮᱞᱤᱧ ᱛᱤᱭᱳᱜ ᱠᱮᱫᱟ᱾
ᱦᱳᱭ᱾
ᱚᱸᱰᱮ ᱛᱤᱭᱟᱹᱜ ᱠᱟᱛᱮᱜ ᱚᱸᱰᱮ ᱫᱮᱡ ᱮᱱᱟ ᱥᱮ ᱡᱮ
ᱦᱮᱸ
ᱟᱹᱰᱤ ᱪᱮᱛᱟᱱ ᱩᱛᱟᱨ ᱞᱤᱧ ᱫᱮᱡ ᱮᱱᱟ ᱯᱚᱨᱮ᱾
ᱮᱠᱫᱚᱢ ᱴᱩᱭ
ᱦᱳᱭ ᱦᱳᱭ ᱮᱠᱫᱚᱢ ᱴᱩᱭ ᱦᱳᱭ ᱥᱳᱡᱮ ᱞᱤᱧ ᱫᱮᱡ ᱱᱟ ᱦᱳᱭ, ᱤᱱᱟᱹ ᱛᱟᱭᱚᱢ ᱚᱸᱰᱮ ᱵᱚᱸᱜᱟ ᱵᱩᱨᱩ ᱠᱚ ᱚᱸᱰᱮ ᱟᱹᱞᱤᱧ ᱠᱟᱹᱴᱤᱡ ᱞᱤᱧ ᱚᱸᱰᱮᱞᱤᱧ ᱛᱟᱦᱮᱭ ᱱᱟ ᱵᱚᱸᱜᱟ ᱵᱩᱨᱩ ᱡᱟᱦᱟᱸ ᱴᱷᱮᱱ ᱠᱚ ᱵᱚᱸᱜᱟ ᱵᱩᱨᱩᱭᱟ ᱚᱸᱰᱮ,
ᱦᱳᱭ,
ᱤᱱᱟ. ᱯᱚᱨᱮ ᱫᱚ ᱟᱹᱪᱩᱨ ᱟᱹᱪᱩᱨ ᱛᱮᱞᱤᱧ ᱟᱬᱜᱚᱭᱮᱱᱟ ᱚᱱᱟ ᱵᱩᱨᱩ ᱟᱹᱪᱩᱨ ᱟ. ᱪᱩᱨ ᱛᱮ,
ᱮᱠᱫᱚᱢ ᱛᱤᱱᱟᱹᱜ ᱠᱷᱚᱱ ᱞᱟᱜᱟᱣ ᱮᱱ ᱛᱟᱵᱤᱱᱟ ᱟᱬᱜᱳ ᱛᱮ ᱜᱚᱝᱠᱮ?
ᱜᱚᱢᱠᱮ ᱰᱷᱮᱨ ᱜᱷᱟᱨᱤᱜᱽ ᱜᱮ ᱞᱟᱜᱟᱣ ᱱᱟ ᱟᱫᱚ ᱢᱳᱵᱟᱭᱤᱞ ᱠᱚᱫᱚ ᱚᱱᱠᱟ ᱯᱷᱳᱱ ᱚᱭᱩᱝ ᱠᱚᱨᱮᱱᱟᱜ ᱴᱟᱭᱤᱢ ᱠᱚᱦᱚᱸ ᱵᱟᱞᱤᱧ ᱧᱟᱢ ᱟᱠᱟᱫ ᱛᱟᱦᱮᱸᱱ᱾
ᱦᱳᱭ ᱦᱳᱭ ᱩᱱ ᱚᱠᱛᱚ ᱫᱚ ᱦᱮᱸ ᱮᱠᱫᱚᱢ ᱟᱸ ᱧᱮᱧᱮᱞ ᱞᱟᱹᱜᱤᱫ ᱤᱧ ᱪᱟᱞᱟᱣ ᱠᱟᱱᱟ ᱥᱮ ᱢᱤᱫᱴᱟᱝ ᱚᱸᱰᱮ ᱫᱚ ᱵᱚᱸᱜᱟ ᱵᱩᱨᱩ ᱴᱷᱟᱶᱨᱮ ᱤᱧ ᱫᱚ ᱱᱚᱜᱼᱚᱭ ᱱᱚᱝᱠᱟ ᱩᱭᱦᱟᱹᱨ ᱵᱷᱟᱵᱽᱱᱟ ᱠᱟᱛᱮ ᱯᱷᱳᱱ ᱠᱚᱫᱚ ᱪᱮᱫ ᱮᱢ ᱩᱭᱩᱝ ᱠᱟᱜᱼᱟ ᱥᱮ ᱪᱮ ᱮᱠᱫᱚᱢ ᱜᱚᱢᱠᱮ᱾ ᱦᱳᱭ ᱦᱳᱭ ᱟᱹᱰᱤ ᱱᱟᱯᱟᱭ᱾ ᱦᱮᱸ ᱤᱱᱟᱹ ᱛᱟᱭᱱᱚᱢ?
ᱦᱮᱸ ᱤᱱᱟᱹ ᱛᱟᱭᱚᱢ ᱚᱱᱠᱟ ᱜᱮ ᱟᱫᱚ ᱟᱹᱰᱤ ᱟᱹᱰᱤ ᱟᱭᱢᱟ ᱜᱮ ᱩᱯᱨᱩᱢ ᱦᱚᱲ ᱠᱚᱞᱤᱧ ᱧᱟᱢ ᱠᱮᱫ ᱠᱚᱣᱟ,
ᱦᱮᱸ
ᱦᱮᱸ ᱥᱮ ᱩᱱᱠᱩ ᱠᱚ ᱩᱱᱠᱩ ᱟᱹᱞᱤᱧᱟᱜ ᱤᱭᱟᱹ ᱵᱟᱲᱟ ᱦᱩᱭᱱᱟ,
ᱦᱮᱸ ᱨᱚᱲ ᱵᱟᱲᱟ ᱦᱩᱭᱱᱟ, ᱡᱮ ᱠᱟᱛᱷᱟ ᱵᱟᱲᱟ ᱠᱚ ᱟᱨ ᱥᱮ ᱟᱹᱰᱤ ᱫᱤᱱ ᱯᱚᱨ ᱧᱟᱯᱟᱢ, ᱚᱱᱟ ᱡᱟᱦᱟᱸ ᱛᱤᱥ ᱠᱚᱨᱮ ᱧᱟᱯᱟᱢ ᱦᱩᱭᱩᱜᱼᱟ ᱛᱚ ᱦᱮᱸ ᱚᱨᱚᱵ ᱯᱚᱨᱚᱵᱽ ᱠᱚᱨᱮ ᱜᱮ, ᱥᱮ ᱡᱟᱦᱟᱱ ᱵᱚᱸᱜᱟ ᱵᱩᱨᱩ ᱴᱷᱟᱶ ᱠᱚᱨᱮ ᱜᱮ ᱧᱟᱯᱟᱢ ᱦᱩᱭᱩᱜᱼᱟ, ᱠᱟᱹᱴᱤᱡ ᱫᱚ ᱜᱟᱞᱢᱟᱨᱟᱣ ᱫᱚ ᱫᱚᱨᱠᱟᱨᱚᱜ ᱠᱟᱱ ᱜᱮᱭᱟ ᱵᱟᱠᱷᱟᱡ ᱢᱚᱱᱮ ᱠᱚ ᱵᱟᱹᱲᱤᱡᱚᱜᱼᱟ, ᱥᱮ ᱪᱮᱫ
ᱦᱳᱭ,
ᱟᱫᱚ ᱜᱚᱢᱠᱮ ᱵᱩᱨᱩ ᱵᱚᱸᱜᱟ ᱛᱟᱭᱱᱚᱢ ᱟᱜ ᱚᱸᱰᱮ ᱠᱚᱫᱚ ᱡᱟᱦᱱᱟᱜ ᱪᱟᱞᱟᱣ ᱠᱟᱛᱮᱜ ᱵᱤᱱ ᱡᱚᱢ ᱵᱟᱲᱟ ᱞᱮᱜᱼᱟ ᱥᱮ ᱵᱟᱝ?
ᱦᱳᱭ ᱜᱚᱝᱠᱮ ᱚᱸᱰᱮᱞᱤᱧ ᱡᱚᱢ ᱠᱮᱜ ᱜᱮᱭᱟ, ᱡᱚᱢ ᱫᱚ ᱦᱮᱸ ᱱᱚᱣᱟ ᱤᱭᱟᱹ ᱜᱮ ᱱᱚᱣᱟ ᱞᱟᱹᱰᱩ ᱠᱚᱦᱚᱸ ᱠᱚᱧ ᱡᱚᱢ ᱠᱮᱫᱟᱞᱤᱧ ᱛᱟᱨᱯᱚᱨ ᱢᱩᱪᱟᱹᱫ ᱛᱮ ᱫᱟᱠᱟᱞᱤᱧ ᱡᱚᱢ ᱠᱮᱫᱟ, ᱫᱚᱢᱮ ᱨᱮᱜᱮᱡ ᱠᱮᱫ ᱞᱤᱧᱟ ᱫᱟᱬᱟ ᱫᱟᱬᱟ ᱟᱹᱪᱩᱨ ᱛᱮ,
ᱟᱪᱪᱷᱟ ᱟᱫᱚ ᱜᱚᱝᱠᱮ ᱡᱟᱦᱟᱸ ᱟᱵᱚ ᱵᱚᱱ ᱧᱮᱞ ᱠᱟᱫᱟ ᱡᱮ ᱟ
ᱯᱨᱚᱛᱤ ᱥᱮᱨᱢᱟ ᱜᱮ ᱱᱚᱜᱼᱚᱭ ᱡᱮ ᱵᱩᱨᱩ ᱵᱚᱸᱜᱟ ᱦᱤᱞᱳᱜ ᱫᱚᱢᱮᱭ ᱫᱟᱜᱟ ᱚᱱᱟ ᱨᱮᱱᱟᱜ ᱠᱤᱪᱷᱩᱜᱟᱱ ᱠᱟᱨᱚᱱ ᱢᱮᱱᱟᱜᱼᱟ ᱥᱮ ᱪᱮᱫ?
ᱟᱪᱪᱷᱟ ᱜᱚᱝᱠᱮ ᱱᱚᱣᱟ ᱠᱟᱨᱟᱢ ᱫᱚ ᱟᱹᱞᱤᱧ ᱫᱚ ᱚᱱᱟ ᱠᱟᱨᱚᱱ ᱫᱚ ᱵᱟᱝᱞᱤᱧ ᱞᱟᱹᱭ ᱫᱟᱲᱮᱭᱟᱜ ᱠᱟᱱᱟ ᱟᱫᱚ ᱦᱚᱸᱜ ᱚᱭ ᱛᱚ ᱦᱟᱸᱰᱮ ᱵᱚᱱ ᱪᱟᱞᱟᱣ ᱞᱮᱱ,
ᱦᱳᱭ ᱦᱳᱭ,
ᱩᱱ ᱦᱚᱸ ᱚᱱᱠᱟ ᱜᱮᱭ ᱫᱟᱜ ᱮᱫ ᱛᱟᱦᱮᱸᱱᱟ ᱵᱟᱝ,
ᱦᱮᱸ ᱩᱱ ᱦᱚᱸ ᱚᱱᱠᱟ ᱜᱮ ᱫᱟᱜ ᱮᱫ
ᱠᱟ ᱱᱚᱝᱠᱟ ᱫᱟᱜ ᱜᱮ ᱧᱮᱞ ᱟᱹᱜᱩ ᱦᱩᱭᱩᱜ ᱠᱟᱱᱟ ᱞᱟᱦᱟ ᱠᱷᱚᱱ, ᱟᱫᱚ ᱦᱳᱭ ᱫᱟᱜ ᱤᱫᱤᱭᱮᱫ ᱜᱮᱭᱟᱭ ᱫᱟᱜ ᱮᱫ ᱜᱮᱭᱟᱭ ᱱᱤᱛᱚᱜ ᱦᱚᱸ ᱱᱤᱛᱚᱜ ᱦᱟᱹᱵᱤᱡ ᱦᱚᱸ,
ᱡᱮ ᱱᱚᱣᱟ ᱫᱚ ᱥᱟᱹᱜᱩᱱ ᱠᱟᱹᱢᱤ ᱠᱟᱱᱛᱮ ᱚᱱᱟᱛᱮ ᱱᱚᱜ-ᱚᱭ ᱱᱚᱝᱠᱟ ᱫᱟᱜ ᱫᱟᱭ ᱥᱮ ᱪᱮᱫ ᱦᱮᱸ ᱱᱚᱜ-ᱚᱭ ᱱᱚᱝᱠᱟ ᱦᱚᱵᱚᱱ ᱢᱚᱱᱮ ᱫᱟᱲᱮᱭᱟᱜ,
ᱦᱳᱭ ᱦᱳᱭ ᱦᱳᱭ ᱦᱳᱭ ᱦᱳᱭ ᱱᱚᱣᱟ ᱱᱚᱣᱟ ᱚᱵᱚᱱ ᱢᱚᱱᱮ ᱨᱚᱯᱚᱲ
ᱦᱚᱜᱼᱚᱭ ᱛᱮᱦᱮᱧ ᱫᱚ ᱟᱹᱞᱤᱧ ᱵᱟᱞᱤᱧ ᱥᱳᱚᱢᱳ ᱫᱟᱲᱮᱭᱟᱜᱼᱟ ᱛᱮ ᱜᱚᱢᱠᱮ ᱟᱹᱞᱤᱧ ᱵᱟᱹᱞᱤᱧ ᱪᱟᱞᱟᱣ ᱫᱟᱲᱮᱼᱟᱫᱟ
ᱟᱪᱷᱟ ᱚ ᱟᱪᱷᱟ ᱜᱚᱝᱠᱮ ᱦᱟᱸᱰᱮ ᱵᱮᱱ ᱫᱤᱥᱟᱹᱭᱮᱫᱟ ᱦᱟᱱᱰᱮ ᱵᱚᱱ ᱫᱚᱢᱮ ᱵᱚᱱ ᱨᱟᱹᱥᱠᱟᱹᱭᱮᱫ ᱛᱟᱦᱮᱸᱫ
ᱦᱮᱸ ᱨᱟᱹᱥᱠᱟᱹ ᱫᱚ
ᱳᱭ ᱦᱟᱱᱮ ᱵᱚᱫᱷᱩ ᱵᱚᱸᱜᱟ ᱞᱟᱛᱟᱨ ᱴᱷᱮᱱ ᱦᱟᱱᱮ ᱫᱚᱢᱮ ᱠᱚ ᱮᱱᱮᱡ ᱛᱟᱦᱮᱸ ᱚᱸᱰᱮ ᱫᱤᱥᱟᱹᱭ ᱛᱟᱵᱮᱱ
ᱦᱳᱭ ᱨᱟᱹᱥᱠᱟᱹ ᱫᱚ ᱦᱩᱭᱩᱜ ᱠᱟᱱ ᱜᱮᱭᱟ ᱮᱱᱛᱮᱦᱚᱸ ᱟᱪᱷᱟ ᱜᱚᱝᱠᱮ ᱢᱤᱫᱴᱟᱝ ᱠᱟᱛᱷᱟ ᱞᱤᱧ ᱞᱟᱹᱭᱫᱟ, ᱡᱮ ᱟᱵᱚ ᱡᱟᱦᱟᱸ ᱟᱵᱚ ᱡᱟᱦᱟᱸ ᱥᱟᱺᱟᱜᱤᱧ ᱥᱟᱹᱜᱤᱧ ᱠᱷᱚᱱ ᱵᱩᱨᱩ ᱵᱚᱸᱜᱟᱜ ᱧᱮᱧᱮᱞ ᱠᱚ ᱦᱤᱡᱩᱜ ᱠᱟᱱᱟ ᱮᱸ ᱩᱱᱠᱩ ᱵᱟᱠᱷᱨᱟᱛᱮ ᱟᱹᱵᱤᱱ ᱪᱮᱫ ᱵᱤᱱ ᱩᱭᱦᱟᱹᱨ ᱵᱷᱟᱵᱷᱱᱟ ᱠᱟᱫᱟ ᱡᱮ ᱟᱵᱤᱱ ᱦᱚᱸᱛᱚ ᱪᱟᱞᱟᱣ ᱠᱟᱛᱮ ᱚᱰᱮᱵᱤᱱ ᱧᱮᱞ ᱡᱮ ᱮ ᱟᱹᱰᱤ ᱜᱟᱱ ᱜᱟᱹᱰᱤ ᱜᱷᱚᱲᱟ ᱢᱚᱴᱚᱨ ᱜᱟᱹᱰᱤ ᱠᱚᱛᱮ ᱟᱹᱰᱤ ᱥᱟᱺᱜᱤᱧ ᱥᱟᱺᱜᱤᱧ ᱠᱷᱚᱱ ᱠᱚ ᱵᱩᱨᱩ ᱵᱚᱸᱜᱟ ᱧᱮᱧᱮᱞ ᱠᱚ ᱦᱤᱡᱩᱜ ᱠᱟᱱᱟ᱾
ᱦᱳᱭ ᱦᱳᱭ
ᱩᱱᱠᱩᱣᱟᱜ ᱩᱫᱽᱫᱮᱥᱚ ᱪᱮᱫ? ᱡᱮ ᱮᱸᱜ ᱵᱟᱠᱚ ᱧᱮᱞ ᱠᱟᱜ ᱛᱮᱠᱚ ᱦᱤᱡᱩᱜ ᱠᱟᱱᱟ ᱥᱮ ᱡᱟᱦᱱᱟᱜ ᱵᱚᱸᱜᱟ ᱴᱷᱮᱱ ᱥᱮ ᱵᱚᱸᱜᱟ ᱵᱩᱨᱩ ᱴᱷᱮᱱ ᱡᱟᱦᱟᱱᱟᱜ ᱮᱸ ᱡᱮᱞᱮᱠᱟ ᱟᱵᱚ ᱵᱚᱱ ᱧᱮᱞ ᱜᱮᱭᱟᱵᱚᱱ ᱡᱮ ᱵᱚᱸᱜᱟ ᱵᱩᱨᱩ ᱴᱷᱮᱡ ᱡᱮ ᱱᱤᱭᱟᱹᱧ ᱠᱷᱚᱡᱚᱜᱼᱟ ᱡᱮ ᱟᱹᱰᱤ ᱱᱟᱯᱟᱭ ᱛᱤᱧ ᱛᱟᱦᱮᱱ ᱢᱟ ᱥᱮ ᱱᱟᱯᱟᱭ ᱛᱮ ᱚᱞᱚᱜ ᱯᱟᱲᱦᱟᱜ ᱡᱤᱭᱚᱱ ᱰᱟᱦᱟᱨᱤᱧ ᱞᱟᱦᱟ ᱤᱫᱤ ᱛᱤᱧ ᱢᱟ ᱱᱚᱜᱼᱚᱭ ᱱᱚᱝᱠᱟ
ᱟᱫᱚ ᱜᱚᱝᱠᱮ ᱱᱚᱣᱟ ᱫᱚ ᱟᱫᱚ ᱱᱚᱣᱟ ᱫᱚ ᱦᱚᱭ ᱛᱚ ᱵᱫ ᱵᱚᱸᱜᱟ ᱫᱚ ᱱᱚᱜᱭ ᱢᱤᱫ ᱫᱷᱟᱣ ᱜᱮ ᱦᱩᱭᱩᱜᱼᱟ᱾ ᱵᱚᱪᱷᱚᱨ ᱨᱮ ᱦᱮᱸ ᱚᱱᱟ ᱦᱚᱸ ᱚᱱᱟ ᱦᱚᱸ ᱟᱨ ᱦᱚᱲ ᱠᱚ ᱚᱸᱰᱮ ᱦᱮᱡ ᱠᱟᱛᱮᱫ ᱟᱹᱰᱤ ᱨᱟᱹᱥᱠᱟᱹ ᱠᱚ ᱵᱩᱡᱷᱟᱹᱣᱟ ᱚᱸᱰᱮ ᱫᱮᱡ ᱠᱟᱛᱮ ᱟᱫᱚ ᱟᱫᱚ ᱟᱫᱚ ᱵᱚᱸᱜᱟ ᱵᱩᱨᱩ ᱠᱚ,
ᱦᱳᱭ ᱜᱚᱝᱠᱮ ᱞᱟᱭ ᱵᱤᱱ
ᱳᱭᱸᱰᱮ ᱚᱸᱰᱮ ᱵᱚᱸᱜᱟ ᱵᱩᱨᱩ ᱠᱚ ᱟᱫᱚ ᱚᱸᱰᱮ ᱫᱮᱡᱚᱜ ᱠᱚ ᱟᱹᱰᱤ ᱨᱟᱹᱥᱠᱟᱹ ᱵᱩᱡᱷᱟᱹᱜᱼᱟ᱾
ᱢᱤᱫᱴᱟᱝ ᱚᱱᱟ ᱫᱚ ᱤᱭᱟᱹ ᱨᱮᱱᱟᱜ ᱜᱚᱨᱚᱵ ᱨᱮᱱᱟᱜ ᱠᱟᱛᱷᱟ ᱠᱟᱱᱟ ᱡᱮ ᱵᱩᱨᱩᱧ ᱫᱮᱡᱚᱜ ᱠᱟᱱᱟᱼᱼ ᱠᱟᱱᱟ ᱢᱮᱱᱛᱮ ᱵᱚᱸᱜᱟᱼᱵᱩᱨᱩ ᱴᱷᱮᱱ ᱦᱮᱸᱥᱮ ᱱᱚᱜᱼᱚᱭ ᱱᱚᱝᱠᱟ ᱟᱫᱚ ᱜᱚᱢᱠᱮ ᱦᱚᱜ ᱚᱭ ᱡᱮ ᱤᱱᱟᱹᱜ ᱜᱟᱱ ᱢᱟᱹᱱᱢᱤ ᱠᱚ ᱪᱟᱞᱟᱜ ᱥᱮ ᱟᱵᱚ ᱥᱟᱱᱛᱟᱲ ᱦᱚᱯᱚᱱ ᱠᱚ ᱪᱟᱞᱟᱜ ᱠᱟᱱᱟ ᱵᱩᱨᱩ ᱵᱚᱸᱜᱟ ᱧᱮᱧᱮᱞ, ᱟᱫᱚ ᱦᱚᱜᱼᱚᱭ ᱱᱚᱝᱠᱟ ᱡᱮ ᱫᱟᱜ ᱡᱟᱹᱲᱤ ᱛᱟᱭ ᱯᱨᱚᱛᱤ ᱵᱚᱪᱷᱚᱨ ᱜᱮ ᱛᱟᱦᱚᱞᱮ ᱩᱱᱠᱩ ᱞᱟᱹᱜᱤᱫ ᱠᱳᱱᱳ ᱩᱢᱩᱞ ᱨᱮᱱᱟᱜ ᱡᱟᱭᱜᱟ ᱥᱮ ᱫᱟᱜᱼᱮ ᱡᱚᱲᱚᱭᱮᱫᱟᱭ ᱩᱢᱩᱞ ᱨᱮᱱᱟᱜ ᱱᱚᱝᱠᱟ ᱱᱟᱜ ᱴᱷᱟᱶ ᱫᱚ ᱵᱟᱹᱱᱩᱜᱼᱟ ᱵᱟᱝ
ᱟᱪᱷᱟ ᱜᱚᱝᱠᱮ ᱱᱚᱣᱟ ᱴᱷᱟᱶ ᱫᱚ ᱵᱟᱹᱱᱩᱜᱼᱟ ᱟᱫᱚ ᱦᱳᱭ ᱵᱟᱠᱚ ᱵᱮᱱᱟᱣ ᱟᱠᱟᱫᱟ ᱟᱫᱚ᱾ ᱟᱫᱚ ᱩᱱᱟᱹᱜ ᱦᱚᱲ ᱠᱚ ᱩᱱᱠᱩ ᱠᱚ ᱪᱟᱞᱟᱜᱼᱟ ᱚᱸᱰᱮ ᱟᱫᱚ ᱩᱱᱠᱩ ᱵᱮᱱᱟᱣ ᱞᱮᱠᱷᱟᱱ ᱚᱸᱰᱮ ᱥᱟᱦᱚᱵ ᱛᱚ ᱵᱟᱝᱠᱚ ᱥᱟᱦᱚᱵᱼᱟ ᱚᱸᱰᱮ ᱵᱮᱱᱟᱣ ᱞᱮᱠᱷᱟᱱ᱾
ᱟᱵᱚ ᱩᱱ ᱵᱩᱱ ᱪᱟᱞᱟᱣ ᱞᱮᱱᱟ ᱩᱱ ᱦᱚᱸ ᱵᱟᱝ, ᱛᱟᱦᱮᱸ ᱠᱟᱱᱟ ᱟᱨ ᱱᱤᱛ ᱫᱚ ᱯᱟᱞᱮᱫ ᱞᱤᱧ ᱢᱚᱱᱮᱭᱮᱫ ᱠᱷᱟᱡ ᱥᱤᱨᱤ ᱠᱚᱠᱚ ᱵᱮᱱᱟᱣ ᱮᱫᱟ᱾ ᱟᱨᱦᱚᱸ ᱡᱩᱫᱤ ᱮ ᱚᱱᱟ ᱵᱟᱠᱷᱨᱟ ᱛᱮ ᱡᱩᱫᱤ ᱱᱚᱜ ᱚᱭ ᱱᱚᱝᱠᱟ ᱩᱭᱦᱟᱹᱨ ᱵᱷᱟᱵᱱᱟ ᱡᱚᱫᱤ ᱦᱩᱭ ᱠᱚᱜ ᱛᱟᱠᱚᱣᱟ᱾ ᱡᱮ ᱥᱟᱺᱜᱤᱧ ᱠᱷᱚᱱ ᱦᱚᱲ ᱠᱚ ᱦᱤᱡᱩᱜ ᱠᱟᱱᱟ ᱩᱢᱩᱞ ᱴᱷᱟᱶ ᱢᱤᱫᱴᱟᱝ ᱵᱮᱱᱟᱣ ᱞᱮᱱ ᱠᱷᱟᱱ ᱟᱹᱰᱤ ᱱᱟᱯᱟᱭ ᱠᱚᱜᱼᱟ᱾
ᱦᱳᱭ ᱟᱫᱚ ᱩᱢᱩᱞ ᱴᱷᱟᱶ ᱠᱚᱫᱚ ᱚᱱᱠᱟ ᱫᱚ ᱵᱟᱹᱱᱩᱜ ᱟᱠᱟᱫᱟ ᱾ ᱚᱱᱠᱟ ᱫᱚ, ᱟᱫᱚ ᱜᱚᱢᱠᱮ ᱚᱸᱰᱮ ᱫᱚ ᱪᱮᱫ ᱤᱧ ᱞᱟᱹᱭᱟ ᱩᱢᱩᱞ ᱠᱚ ᱵᱟᱠᱚ ᱩᱢᱩᱞ ᱵᱟᱲᱟᱜᱼᱟ ᱚᱱᱟ ᱵᱩᱨᱩ ᱠᱚ ᱫᱮᱡᱚᱜ ᱟᱠᱚ ᱾ ᱟᱵᱚ ᱱᱤᱛᱚᱜ ᱚᱱᱟ ᱜᱮ ᱟᱹᱰᱤ ᱨᱟᱹᱥᱠᱟᱹ ᱠᱚ ᱵᱩᱡᱷᱟᱹᱣᱟ᱾
ᱮᱠᱫᱚᱢ ᱮᱠᱫᱚᱢ ᱮᱠᱫᱚᱢ ᱟᱫᱚᱞᱤᱧ ᱱᱤᱭᱟᱹ ᱢᱤᱫᱴᱟᱝ ᱠᱟᱛᱷᱟ ᱱᱚᱜ ᱼᱚᱭ ᱡᱮ ᱟᱹᱵᱤᱱ ᱡᱮ ᱦᱚᱜᱼᱚᱭ ᱟᱹᱰᱤ ᱥᱮᱛᱟᱜ ᱥᱮᱛᱟᱜ ᱵᱤᱱ ᱨᱩᱣᱟᱹᱲ ᱦᱮᱡ ᱮᱱ ᱜᱮ ᱜᱟᱱᱚᱜᱼᱟ ᱡᱮ ᱫᱟᱜ ᱮ ᱪᱚᱲᱚᱠ ᱠᱮᱫ ᱛᱮ ᱨᱩᱣᱟᱹᱲ ᱦᱮᱡᱱᱟᱵᱤᱱ ᱥᱮ ᱵᱟᱵᱤᱱ ᱠᱩᱥᱤᱭᱟᱜ ᱛᱮ᱾
ᱵᱟᱝ ᱜᱚᱝᱠᱮ ᱚᱝᱠᱟ ᱫᱚ ᱵᱟᱝ ᱟᱫᱚ᱾ ᱟᱨ ᱟᱹᱞᱤᱧ ᱛᱚ ᱟᱹᱰᱤ ᱥᱮᱛᱟᱜ ᱞᱤᱧ ᱪᱟᱞᱟᱣ ᱟᱠ ᱛᱟᱦᱮᱸ ᱟᱫᱚ
ᱟᱪᱪᱷᱟ ᱵᱷᱳᱨ ᱵᱷᱚᱨ ᱛᱮ ᱥᱮ ᱪᱮ
ᱦᱳᱭ ᱦᱳᱭ
ᱵᱮᱲᱮᱫ ᱛᱚᱨᱟ ᱮᱠᱫᱚᱢ ᱡᱮ ᱟ ᱢᱚᱱᱮ ᱵᱟᱭ ᱟᱯᱱᱟᱨᱚᱜ ᱠᱟᱱ ᱛᱟᱵᱤᱱᱟ ᱡᱚᱛᱚᱠᱷᱚᱱ ᱵᱚᱸᱜᱟ ᱵᱩᱨᱩ ᱴᱷᱟᱶ ᱵᱟᱵᱤᱱ ᱪᱟᱞᱟᱜ᱾ ᱠᱟᱱᱟ ᱦᱚᱸᱜᱼᱚᱭ ᱱᱚᱝᱠᱟ ᱥᱮ ᱪᱮᱫ?
ᱟᱫᱚ ᱚᱱᱟᱛᱮ ᱟᱞᱤᱧ ᱨᱩᱣᱟᱹᱲ ᱦᱮᱡ ᱮᱱᱟ ᱩᱱᱟᱹᱜ ᱫᱚ, ᱢᱟᱝᱢᱤᱧ ᱛᱟᱦᱮᱸ ᱞᱮᱱᱟ ᱩᱱ ᱜᱷᱟᱹᱲᱤᱡ ᱫᱚ᱾
ᱟᱪᱪᱷᱟ, ᱟᱵᱤᱱ ᱫᱚ ᱛᱟᱦᱚᱞᱮ ᱟᱹᱰᱤ ᱢᱤᱫᱴᱟᱝ ᱢᱚᱱᱮ ᱨᱮ ᱴᱟᱱ ᱢᱮᱱᱟᱜ ᱛᱟᱵᱤᱱᱟ᱾ ᱛᱟᱵᱤᱱᱟ ᱚᱱᱟ ᱥᱮᱫ ᱨᱮᱫᱚ ᱦᱮᱸ ᱥᱮ ᱪᱮᱫ
ᱦᱳᱭ ᱜᱚᱝᱠᱮ ᱦᱳᱭ ᱦᱳᱭ᱾ ᱟᱪᱪᱷᱟ ᱜᱚᱝᱠᱮ ᱟᱵᱮᱱ ᱵᱟᱵᱮᱱ ᱪᱟᱞᱟᱣ ᱞᱮᱱᱟ ᱟᱫᱚ
ᱦᱮᱸ ᱟᱞᱤᱧ ᱟᱹᱞᱤᱧ ᱫᱚ ᱦᱚᱜᱼᱚᱭ ᱜᱚᱢᱠᱮ ᱡᱮ ᱮᱸ ᱚᱲᱟᱜ ᱠᱚᱨᱮ ᱡᱟᱦᱟᱸ ᱞᱮᱠᱟ ᱟᱵᱚᱣᱟᱜ ᱠᱟᱹᱢᱤ ᱠᱟᱹᱥᱱᱤ ᱠᱚ ᱢᱮᱱᱟᱜᱼᱟ ᱚᱱᱟ ᱠᱚ ᱜᱚᱝᱠᱮ ᱵᱟᱝᱞᱤᱧ ᱥᱟᱢᱴᱟᱣ ᱫᱟᱲᱮᱭᱟᱜ ᱵᱩᱡᱽᱥ ᱦᱚᱭᱥᱮ ᱟᱫᱚ ᱜᱚᱝᱠᱮ ᱦᱚᱜ ᱼᱚᱭ ᱪᱟᱥ ᱵᱟᱥ ᱦᱩᱭ ᱠᱟᱱ ᱫᱚ ᱟᱫᱚ ᱦᱮᱸ ᱠᱷᱮᱛ ᱧᱮᱞ ᱦᱚᱸ ᱥᱮᱛᱟᱜ ᱨᱮ
ᱦᱚᱭ
ᱮᱱᱠᱷᱟᱱ ᱱᱚᱜ ᱚᱹᱭ ᱡᱮ ᱤᱱᱟᱹᱜ ᱮ ᱫᱟᱜ ᱮᱫᱟ ᱟᱫᱚ ᱠᱷᱮᱛ ᱠᱚ ᱰᱩᱵᱩᱡ ᱞᱮᱱᱠᱷᱟᱱ ᱮᱟᱱ ᱦᱚᱸ ᱚᱲᱟᱜ ᱠᱚᱨᱮ ᱵᱟᱝ ᱛᱟᱦᱮᱸ ᱞᱮᱱᱠᱷᱟᱱ ᱚᱱᱟ ᱦᱚᱸ ᱵᱟᱝ ᱜᱟᱱᱚᱜ ᱠᱟᱱᱟ ᱦᱮᱸ ᱥᱮ ᱪᱮᱫ ᱱᱚᱝᱠᱟ ᱵᱮᱯᱟᱨ ᱟᱫᱚ ᱜᱚᱝᱠᱮ ᱮ ᱟᱹᱞᱤᱧ ᱫᱚ ᱦᱚᱜᱼᱚᱭ ᱱᱚᱣᱟ ᱠᱷᱟᱹᱛᱤᱨ ᱜᱮ ᱵᱟᱝᱞᱤᱧ ᱪᱟᱞᱟᱜ ᱫᱟᱲᱤ ᱠᱟᱫᱟ
ᱟᱪᱪᱷᱟ
ᱟᱫᱚ ᱵᱟᱝ ᱫᱚᱞᱤᱧ ᱢᱚᱱᱮᱭᱮᱫ ᱛᱟᱦᱮᱸᱫ ᱡᱮ ᱟᱵᱤᱱ ᱞᱤᱧ ᱞᱟᱹᱭ ᱟᱵᱤᱱᱟ ᱱᱚᱣᱟ ᱡᱮ ᱵᱟᱝᱞᱤᱧ ᱥᱳᱢᱚᱭᱚᱜ ᱠᱟᱱᱟ ᱢᱮᱱᱛᱮ ᱱᱤᱭᱟᱹ ᱫᱷᱟᱣ ᱫᱚ ᱱᱚᱜᱚᱭ ᱱᱚᱝᱠᱟ ᱦᱚᱸ ᱟᱛᱳ ᱠᱟᱹᱢᱤ ᱨᱮᱱᱟᱜ ᱫᱚᱢᱮ ᱪᱟᱯ ᱛᱚ ᱮᱱᱠᱷᱟᱱ ᱵᱩᱡᱷᱟᱹᱜ ᱜᱮᱭᱟ ᱵᱮᱱ ᱡᱮ ᱚᱠᱟᱞᱮᱠᱟ ᱵᱚᱦᱚᱜ ᱨᱮᱦᱚᱸ ᱮ ᱩᱭᱦᱟᱹᱨ ᱵᱷᱟᱵᱱᱟ ᱚᱠᱟᱞᱮᱠᱟ ᱯᱟᱨᱚᱢᱚᱜᱼᱟ ᱩᱱ ᱚᱠᱛᱚ
ᱦᱳᱭ ᱦᱳᱭᱳ ᱟᱪᱪᱷᱟ ᱜᱚᱝᱠᱮ ᱟᱹᱞᱤᱧ ᱦᱚᱞᱤᱧ ᱢᱚᱱᱮ ᱵᱟᱲᱟᱭ ᱜᱤ ᱛᱟᱦᱮ ᱯᱷᱳᱱ ᱱᱟᱭᱟ ᱞᱤᱧ ᱦᱮᱸᱥᱮ ᱟᱫᱚ ᱩᱱ ᱥᱚᱢᱚᱭ ᱫᱚ ᱵᱮᱨᱮᱫ ᱱᱟᱞᱤᱧ ᱟᱨ ᱞᱤᱧ ᱪᱟᱞᱟᱣᱱᱟ ᱟᱫᱚ ᱯᱷᱳᱱ ᱠᱚᱨᱮᱱᱟᱜ ᱫᱚᱭ
ᱥᱚᱢᱚᱭ ᱮᱛ ᱚᱦᱚ ᱩᱱ ᱚᱠᱛᱚ ᱫᱚ ᱢᱚᱱᱮ ᱨᱮ ᱢᱤᱫᱴᱟᱝ ᱜᱮ ᱡᱮ ᱵᱚᱸᱜᱟ ᱵᱩᱨᱩ ᱴᱷᱮᱱ ᱮᱠᱫᱚᱢ ᱧᱟᱯᱟᱢᱤᱧ ᱥᱮ ᱪᱮᱫ ᱱᱚᱝᱠᱟ ᱢᱤᱫᱴᱟᱝ ᱮᱸ ᱵᱩᱨᱩ ᱵᱚᱸᱜᱟ ᱧᱮᱧᱮᱞ ᱞᱤᱧ ᱪᱟᱞᱟᱜᱼᱟ ᱱᱚᱜᱼᱭ ᱱᱚᱝᱠᱟ ᱩᱭᱦᱟᱹᱨ ᱵᱷᱟᱵᱽᱱᱟ ᱩᱱ ᱚᱠᱛᱚ ᱛᱚ ᱥᱮ ᱪᱮᱫ
ᱦᱮᱸ ᱦᱮᱸ᱾
ᱟᱪᱪᱷᱟ
ᱦᱚᱸ ᱟᱪᱷᱟ ᱜᱚᱢᱠᱮ ᱚᱱᱮ ᱞᱟᱦᱟ ᱵᱚᱱ ᱪᱟᱞᱟᱣ ᱞᱮᱱ ᱛᱚ ᱥᱮ
ᱦᱳᱭ
ᱩᱱ ᱥᱚᱢᱚᱭ ᱦᱟᱱᱮ ᱛᱤᱨᱤᱭ ᱠᱚ ᱠᱚ ᱟᱻᱜᱩᱣᱟᱠᱟᱫ ᱛᱟᱦᱮᱸᱫ ᱛᱤᱨᱤᱭᱚ ᱵᱟᱱᱟᱢ ᱠᱚ ᱫᱤᱥᱟᱹᱭ ᱫᱟᱵᱮᱱ ᱦᱟᱱᱮ ᱦᱟᱱᱮ ᱦᱟᱱᱮ ᱵᱟᱱᱟᱢ ᱛᱮᱵᱮᱱ ᱵᱟᱱᱟᱢᱮᱫ ᱛᱟᱦᱮᱸᱫ ᱫᱚ
ᱟᱪᱪᱷᱟ ᱜᱚᱝᱠᱮ ᱚᱱᱟ ᱫᱚ ᱫᱤᱥᱟᱹ ᱢᱮᱱᱟᱜ ᱛᱟᱵᱤᱱ ᱜᱮᱭᱟ
ᱦᱳᱭ ᱜᱚᱝᱠᱮ ᱦᱟᱱᱮ ᱫᱤᱥᱟᱹ ᱢᱤᱫ ᱫᱚ ᱢᱮᱱᱟᱜ
ᱟᱪᱪᱷᱟ ᱚᱱᱟ ᱚᱱᱟ ᱵᱟᱱᱟᱢ ᱨᱟᱦᱟ ᱡᱟᱦᱟᱸᱞᱤᱧ ᱥᱟᱵ ᱞᱮᱫ ᱫᱚ ᱟᱞᱤᱧ
ᱦᱮᱸ ᱦᱮᱸ
ᱚᱱᱟ ᱫᱚ ᱜᱚᱝᱠᱮ ᱟᱞᱤᱧ ᱡᱟᱦᱟᱸᱭ ᱟᱹᱞᱤᱧ ᱡᱟᱦᱟᱸᱭ ᱫᱟᱫᱩ ᱡᱮ ᱟᱞᱤᱧ ᱡᱟᱦᱟᱸᱭ ᱜᱲᱚᱢ ᱦᱟᱲᱟᱢᱮ ᱛᱟᱦᱮᱸ ᱠᱟᱱ ᱫᱚᱭ ᱩᱱᱤ ᱴᱷᱮᱱ ᱠᱷᱚᱱ ᱟᱹᱞᱤᱧ ᱞᱤᱧ ᱥᱮᱬᱟ ᱞᱮᱫᱟ ᱦᱳᱭ ᱥᱮ
ᱟᱪᱪᱷᱟ
ᱚᱱᱟ ᱡᱟᱦᱟᱸ ᱟᱵᱚ ᱵᱩᱨᱩ ᱵᱚᱸᱜᱟ ᱤᱫᱤ ᱠᱟᱛᱮᱜ ᱡᱟᱦᱟᱸ ᱨᱟᱦᱟᱧ ᱥᱟᱵ ᱞᱮᱫᱟ
ᱦᱮᱸ ᱦᱮᱸ
ᱟᱫᱚ ᱱᱤᱛ ᱦᱟᱹᱵᱤᱡ ᱦᱚᱸ ᱟᱹᱞᱤᱧᱟᱜ ᱢᱚᱱᱮ ᱨᱮ ᱵᱟᱥᱟ ᱠᱟᱱ ᱜᱮᱭᱟ ᱦᱳᱭ ᱥᱮᱥᱮ ᱟᱹᱞᱤᱧ ᱠᱤᱱᱛᱩ ᱱᱚᱣᱟ ᱡ ᱡᱩᱜᱽ ᱡᱚᱛᱚ ᱵᱷᱩᱨ ᱟᱹᱞᱤᱧ ᱵᱟᱞᱤᱧ ᱜᱚᱡ ᱜᱤᱰᱤᱜ ᱠᱟᱱᱟ ᱩᱱ ᱦᱟᱹᱵᱤᱡ ᱛᱮ ᱟᱹᱞᱤᱧᱟᱜ ᱢᱚᱱᱮᱨᱮ ᱵᱟᱥᱟ ᱜᱮ ᱛᱟᱦᱮᱱᱟ
ᱟᱪᱪᱷᱟ ᱟᱪᱪᱷᱟ ᱟᱪᱪᱷᱟ
ᱟᱫᱚ ᱜᱚᱝᱠᱮ ᱟᱵᱤᱱ ᱫᱚ ᱚᱠᱟ ᱞᱮᱠᱟᱛᱮᱵᱤᱱ ᱩᱭᱦᱟᱹᱨ ᱠᱮᱫᱟ ᱱᱚᱣᱟ ᱫᱚ ᱦᱟᱱᱮ ᱛᱚ ᱟᱵᱚ ᱫᱚ ᱯᱮ ᱥᱮᱨᱢᱟᱟᱨ ᱨᱮ ᱯᱮ ᱥᱮᱨᱢᱟ ᱢᱟᱲᱟᱝ ᱤᱧ